ᱦᱮᱞᱳ ᱦᱮᱞᱳ
ᱦᱩᱸ ᱜᱚᱢᱠᱮ ᱡᱚᱦᱟᱨ ᱜᱮ
ᱦᱮᱸ ᱜᱚᱢᱠᱮ ᱡᱚᱦᱟᱨ ᱜᱮ ᱚᱠᱟ ᱞᱮᱠᱟ ᱢᱮᱱᱟᱜ ᱵᱤᱱᱟ ᱜᱚᱢᱠᱮ?
ᱜᱚᱝᱠᱮ ᱱᱤᱭᱟᱹ ᱱᱤᱛᱚᱜ ᱞᱮᱠᱟ ᱫᱚ ᱵᱮᱥ ᱵᱟᱲᱟ ᱜᱮ ᱟᱵᱤᱱ ᱜᱮ ᱦᱟᱜ ᱪᱮᱫ ᱞᱮᱠᱟ ᱢᱮᱱᱟᱜ ᱵᱟᱲᱟ ᱵᱤᱱᱟ?
ᱟᱹᱞᱤᱧ ᱦᱚᱸ ᱜᱚᱝᱠᱮ ᱵᱮᱥ ᱵᱟᱲᱟᱜ ᱜᱮ ᱟᱫᱚ ᱱᱤᱭᱟᱹ ᱡᱟᱹᱯᱩᱫ ᱨᱮ ᱪᱮᱫ ᱠᱚᱞᱤᱧ ᱪᱤᱠᱟᱹᱭᱟ ᱦᱮᱸ ᱥᱮ ᱵᱟᱝ ᱠᱷᱮᱛ ᱥᱮᱫ ᱞᱤᱧ ᱪᱟᱞᱟᱣ ᱞᱮᱱᱟ᱾ ᱵᱷᱤᱛᱟᱹ ᱢᱟᱜ ᱟᱫᱚ ᱵᱷᱤᱛᱟᱹ ᱢᱟᱜ ᱠᱷᱚᱱᱞᱤᱧ ᱨᱩᱭᱟᱹᱲᱱᱟ᱾
ᱟᱪᱪᱷᱟ ᱜᱚᱝᱠᱮ ᱦᱳᱭ ᱟᱹᱞᱤᱧ ᱦᱚᱸ ᱠᱷᱮᱛᱥᱤ ᱜᱮᱞᱤᱧ ᱪᱟᱞᱟᱣ ᱞᱮᱱᱟ ᱡᱟᱦᱟᱸ ᱟᱫᱚ ᱛᱮᱦᱮᱸᱧ ᱫᱚ ᱢᱟᱡᱟᱱ ᱵᱟᱰᱟ ᱫᱚ ᱡᱟᱹᱥᱛᱤ ᱜᱮ ᱫᱟᱜ ᱠᱮᱫᱟᱭ ᱛᱚᱺ ᱛᱟᱦᱚᱞᱮ ᱩᱱ ᱫᱚ ᱦᱟᱸᱜ ᱵᱟᱝᱞᱤᱧ ᱪᱟᱞᱟᱣ ᱫᱟᱲᱮ ᱠᱟᱣᱫᱟ ᱟᱫᱚ ᱚᱱᱟᱜᱮ ᱦᱮᱸ ᱱᱤᱛᱚᱜ ᱜᱮᱞᱤᱧ ᱪᱟᱞᱟᱣ ᱞᱮᱱᱟ᱾ ᱟᱫᱚ ᱚᱱᱟᱜᱮ ᱧᱮᱞ ᱠᱮᱫᱟᱞᱤᱧ ᱡᱮ ᱛᱤᱱᱟᱹᱜ ᱜᱟᱱ ᱫᱟᱜ ᱯᱮᱨᱮᱡ ᱟᱠᱟᱱᱟ ᱟᱫᱚ ᱡᱟᱹᱥᱛᱤ ᱜᱮ ᱯᱮᱨᱮᱡᱽ ᱠᱟᱱ ᱛᱟᱸᱦᱤᱜᱼᱟ᱾ ᱟᱫᱚ ᱠᱩᱰᱤ ᱞᱤᱧ ᱤᱫᱤ ᱞᱮᱫᱟ ᱥᱮ ᱟᱫᱚ ᱚᱸᱰᱮ ᱜᱮ ᱠᱟᱹᱴᱤᱡ ᱞᱤᱧ ᱢᱟᱜ ᱯᱷᱳᱲ ᱦᱚᱴᱚᱫᱟ᱾
ᱚ ᱦᱮᱸᱛᱚ ᱛᱟᱦᱞᱮ ᱜᱚᱢᱠᱮ ᱤᱭᱟᱹ ᱠᱚᱫᱚ ᱛᱟᱦᱞᱮ ᱪᱟᱥᱼᱵᱟᱥ ᱠᱚᱫᱚ ᱛᱤᱱᱟᱹᱜ ᱡᱷᱟᱹᱞ ᱨᱮ?
ᱩᱻ ᱩᱸ ᱜᱚᱝᱠᱮ ᱪᱟᱥ-ᱵᱟᱥ ᱠᱚ ᱥᱮᱴᱮᱨ ᱦᱮᱡ ᱮᱱ ᱛᱟᱹᱞᱤᱧᱟ ᱢᱟᱱᱮ ᱢᱩᱪᱟᱹᱫ ᱦᱮᱡ ᱮᱱ ᱛᱟᱞᱤᱧᱟ ᱟᱫᱚ ᱚᱱᱟᱜᱮ ᱠᱟᱹᱴᱤᱡ ᱥᱟᱨ ᱠᱚ ᱛᱚ ᱮᱢ ᱦᱩᱭᱩᱜ ᱠᱟᱱᱟ ᱠᱚᱢ ᱠᱚᱢ ᱜᱮ ᱟᱫᱚ ᱡᱟᱹᱥᱛᱤ ᱮᱢ ᱞᱮᱠᱷᱟᱱ ᱦᱚᱸᱛᱚ ᱮᱴᱟᱜ ᱨᱚᱠᱚᱢ ᱟᱥᱮ᱾ ᱠᱚᱢ ᱠᱚᱢ ᱜᱮ ᱮᱢ ᱦᱳᱭᱳᱜ ᱠᱟᱱᱟ᱾
ᱠᱚᱢ ᱠᱚᱢ ᱜᱮᱛᱚ ᱱᱤᱛᱚᱜ ᱫᱚ ᱮᱢ ᱦᱳᱭᱳᱜᱼᱟ ᱦᱤᱛᱚᱜ ᱥᱟᱨ ᱠᱚᱫᱚ ᱡᱟᱦᱟᱸ ᱱᱤᱛᱚᱜ ᱫᱚ ᱢᱟᱱᱮ ᱡᱟᱹᱯᱩᱫ ᱨᱮᱛᱚ ᱜᱚᱝᱠᱮ ᱟᱫᱚ ᱫᱟᱜ ᱠᱚ ᱫᱚᱢᱮ ᱛᱚᱢᱵᱟᱜ ᱠᱟᱱᱟ ᱛᱚ ᱟᱫᱚ ᱫᱟᱜ ᱠᱚᱛᱚ ᱯᱷᱳᱲ ᱦᱳᱭᱳᱜᱼᱟ ᱵᱟᱝ ᱦᱮᱸ ᱥᱮ ᱵᱟᱝ?
ᱦᱳᱭ ᱮᱠᱫᱚᱢ ᱜᱮ ᱛᱟᱦᱚᱞᱮ ᱜᱚᱝᱠᱮ ᱟᱵᱤᱱᱟᱜ ᱪᱟᱥ ᱵᱟᱥ ᱠᱚ ᱛᱤᱱᱟᱹᱜ ᱥᱟᱺᱜᱤᱧ ᱨᱮ?
ᱟᱹᱞᱤᱧᱟᱜ ᱫᱚ ᱜᱚᱢᱠᱮ ᱦᱚᱸᱜᱼᱚᱭ ᱛᱚ ᱜᱟᱯᱟ ᱢᱮᱭᱟᱝ ᱠᱷᱚᱱᱟᱜ ᱪᱟᱥᱵᱟᱥ ᱦᱩᱭᱩᱜ ᱞᱟᱹᱜᱤᱫ ᱟᱫᱚ ᱦᱟᱸᱜ ᱛᱚ ᱵᱷᱤᱛᱟᱹ ᱛᱚ ᱦᱳᱭᱳᱜᱼᱟ ᱟᱫᱚ ᱜᱚᱝᱠᱮ ᱚᱱᱟᱜᱮ ᱛᱮᱦᱤᱧ ᱵᱷᱤᱛᱟᱹ ᱢᱟᱜ ᱞᱤᱧ ᱪᱟᱞᱟᱣ ᱞᱮᱱᱟ ᱟᱫᱚᱞᱤᱧ ᱨᱩᱣᱟᱹᱲ ᱦᱮᱡ ᱱᱟᱞᱤᱧ ᱵᱷᱤᱛᱟᱹ ᱢᱟᱜ ᱠᱷᱚᱱᱟᱜ ᱫᱚ ᱟᱫᱚ ᱜᱟᱯᱟ ᱥᱮᱫ ᱠᱷᱚᱱᱟᱜ ᱦᱟᱸᱜ ᱨᱚᱦᱚᱭ ᱦᱟᱸᱜ ᱞᱤᱧ ᱟᱨᱟᱢᱵᱚᱭ ᱞᱟᱹᱜᱤᱜᱼᱟ ᱾
ᱟᱪᱪᱷᱟ ᱟᱪᱪᱷᱟ ᱟᱪᱪᱷᱟ ᱛᱚ ᱟᱵᱤᱱᱟᱜ ᱱᱚᱝᱠᱟ ᱵᱮᱯᱟᱨ ᱟᱹᱞᱤᱧ ᱫᱚ ᱚᱱᱮ ᱟᱹᱰᱤ ᱞᱟᱦᱟᱠᱷᱚᱱᱜᱮ ᱱᱚᱛᱮ ᱫᱟᱜ ᱛᱟᱦᱮᱸ ᱠᱟᱱ ᱛᱟᱞᱤᱧᱟ ᱛᱚ ᱛᱟᱦᱚᱞᱮ ᱡᱟᱦᱟᱸ ᱞᱟᱦᱟ ᱠᱚᱨᱮ ᱞᱟᱦᱟ ᱨᱮᱞᱤᱧ ᱨᱚᱦᱚᱭ ᱠᱟᱫᱟ ᱚᱱᱟ ᱠᱚᱫᱚ ᱱᱤᱛᱚᱜ ᱫᱚ ᱦᱮ ᱦᱮᱲᱦᱮᱫ ᱜᱟᱱ ᱠᱟᱱᱟ ᱾
ᱚᱻ ᱚᱱᱠᱟ ᱵᱮᱯᱟᱨ᱾
ᱦᱳᱭ ᱟᱫᱚ ᱦᱤᱛᱚᱜ ᱦᱚᱸᱜᱼᱚᱭ ᱨᱚᱦᱚᱭ ᱪᱟᱞᱟᱜ ᱠᱟᱱ ᱜᱮᱭᱟ ᱢᱟᱱᱮ ᱟᱹᱰᱤ ᱥᱟᱸᱜᱮ ᱜᱮᱛᱟᱞᱤᱧᱟ᱾ ᱟᱹᱞᱤᱧᱟᱜ ᱫᱚ ᱟᱵᱤ ᱥᱟᱸᱜᱮ ᱧᱚᱜ ᱜᱮ ᱠᱷᱮᱛ ᱢᱮᱱᱟᱜᱼᱟ ᱟᱹᱞᱤᱧ ᱢᱮᱱᱟᱜ ᱛᱟᱹᱞᱤᱧᱟ ᱯᱚᱧᱪᱟᱥ ᱵᱤᱜᱷᱟᱹ ᱠᱷᱮᱛ ᱢᱮᱱᱟᱜ ᱛᱟᱹᱞᱤᱧᱟ ᱟᱫᱚ᱾ ᱩᱱᱟᱹᱜ ᱜᱟᱱ ᱨᱚᱦᱚᱭᱛᱮ ᱥᱚᱢᱚᱭ ᱠᱚ ᱦᱟᱛᱟᱣᱟᱭ ᱥᱮ?
ᱦᱮᱸ ᱜᱚᱢᱠᱮ ᱥᱚᱢᱚᱭ ᱫᱚ ᱦᱟᱛᱟᱣ ᱜᱮᱭᱟ ᱟᱫᱚ ᱢᱟᱱᱮ ᱠᱷᱮᱛ ᱛᱚ ᱰᱷᱮᱨ ᱜᱮᱛᱟᱵᱤᱱᱟ ᱛᱟᱞᱦᱮ ᱟᱫᱚ ᱢᱟᱱᱮ ᱮᱠ ᱢᱩᱱᱤᱥ ᱠᱚᱦᱚᱸ ᱠᱟᱹᱢᱤᱱ ᱠᱚᱦᱚᱸ ᱡᱟᱦᱟᱸ ᱞᱟᱜᱟᱣ ᱫᱚ ᱦᱳᱭᱳᱜ ᱛᱟᱵᱤᱱ ᱜᱮᱭᱟ ᱦᱮᱸ ᱥᱮ ᱵᱟᱝ?
ᱦᱳᱭ ᱚᱱᱟ ᱵᱟᱝ ᱞᱟᱜᱟᱣ ᱞᱮᱠᱷᱟᱱ ᱚᱱᱟ ᱨᱚᱦᱚᱭ ᱜᱮ ᱟᱹᱞᱤᱧᱟᱜ ᱵᱟᱝ ᱦᱳᱭᱳᱜ ᱛᱟᱹᱞᱤᱧᱟ ᱦᱟᱸᱜ ᱾
ᱳ ᱦᱮᱸᱛᱚ᱾ ᱛᱟᱦᱚᱞᱮ ᱜᱚᱢᱠᱮ ᱪᱮᱫ ᱛᱮᱵᱤᱱ ᱥᱤ ᱦᱚᱪᱚ ᱠᱮᱫᱟ ᱱᱟᱦᱮᱞ ᱠᱚᱛᱮ ᱥᱮ ᱴᱟᱠᱴᱟᱨ ᱠᱚᱛᱮ ᱥᱮ ᱡᱟᱦᱟᱱ ᱮᱴᱟᱜ ᱡᱤᱱᱤᱥ ᱠᱚᱛᱮ?
ᱦᱩᱸ ᱜᱚᱝᱠᱮ ᱥᱤ ᱦᱚᱪᱚ ᱠᱮᱫᱟᱞᱤᱧ ᱟᱹᱞᱤᱧ ᱫᱚ ᱱᱟᱦᱮᱞ ᱛᱮᱫᱚ ᱵᱟᱝ᱾ ᱴᱮᱠᱴᱟᱨ ᱛᱮᱜᱮᱞᱤᱧ ᱥᱤ ᱦᱚᱪᱚ ᱠᱟᱫᱟ ᱟᱫᱚ ᱢᱤᱫᱴᱟᱝ ᱴᱮᱠᱴᱟᱨ ᱥᱩᱢᱩᱝ ᱫᱚ ᱵᱟᱝ ᱟᱹᱞᱤᱧ ᱚᱸᱰᱮ ᱯᱚᱧᱪᱟᱥ ᱵᱤᱜᱷᱟᱹ ᱠᱷᱮᱛ ᱨᱮ ᱟᱞᱤᱧ ᱫᱚᱥᱴᱤ ᱴᱮᱠᱴᱟᱨ ᱞᱤᱧ ᱪᱟᱞᱟᱣᱪᱚ ᱠᱟᱜ ᱠᱚᱣᱟ ᱾
ᱚᱻ ᱦᱮᱸᱛᱚ᱾ ᱟᱫᱚ ᱜᱚᱝᱠᱮ ᱦᱟᱸᱜ ᱛᱚ ᱞᱚᱜᱚᱱ ᱧᱚᱜ ᱠᱟᱹᱢᱤ ᱥᱟᱨᱟᱣ ᱠᱚᱨᱛᱮ ᱜᱮᱞᱮ ᱛᱟᱞᱦᱮ ᱰᱷᱮᱨ ᱧᱚᱜ ᱜᱮᱛᱚ ᱤᱭᱟᱹ ᱞᱟᱜᱟᱜᱼᱟ ᱴᱮᱠᱴᱟᱨ ᱫᱚ ᱦᱮᱸᱥᱮ?
ᱦᱩᱸ᱾
ᱳᱻ ᱵᱷᱟᱜᱮᱜᱮ ᱛᱟᱦᱚᱞᱮ ᱠᱚᱢᱠᱮ ᱛᱚᱞᱟ ᱠᱚᱫᱚ ᱜᱚᱢᱠᱮ ᱛᱟᱦᱚᱞᱮ ᱛᱩᱫ ᱵᱟᱲᱟ ᱠᱚᱫᱚ ᱦᱩᱭ ᱠᱟᱱᱟ ᱥᱮ ᱵᱟᱝ ᱡᱟᱦᱟᱸ ᱠᱚ ᱥᱟᱨᱮᱡ ᱢᱮᱱᱟᱜ ᱛᱟᱹᱵᱤᱱᱟ ᱥᱮ ᱵᱟᱹᱱᱩᱜ ᱛᱟᱹᱵᱤᱱᱟ ᱡᱚᱛᱚᱵᱤᱱ ᱪᱟᱵᱟ ᱠᱟᱫᱟ᱾
ᱵᱟᱝ ᱜᱚᱝᱠᱮ ᱥᱟᱨᱮᱡ ᱫᱚ ᱢᱮᱱᱟᱜᱼᱟ ᱦᱮᱸᱥᱮ ᱟᱫᱚ ᱚᱱᱟ ᱜᱮ ᱦᱟᱸᱰᱮᱱᱟᱜ ᱠᱷᱮᱛ ᱨᱮᱫᱚ ᱡᱟᱹᱱᱤᱡ ᱠᱷᱟᱱ ᱵᱟᱝ ᱠᱩᱲᱟᱹᱜ ᱛᱟᱹᱞᱤᱧᱟᱹ ᱟᱹᱞᱤᱧᱟᱜ ᱫᱚ ᱦᱟᱸᱜ᱾ ᱡᱟᱦᱟᱸ ᱛᱤᱱᱟᱹᱜ ᱥᱟᱨᱮᱡ ᱢᱮᱱᱟᱜᱼᱟ᱾ ᱟᱫᱚ ᱠᱚᱢ ᱧᱚᱜ ᱵᱟᱹᱠᱤ ᱛᱟᱦᱮᱱᱟ ᱟᱫᱚ ᱚᱸᱰᱮ ᱫᱚ ᱯᱷᱟᱸᱠᱟ ᱜᱮ ᱛᱟᱦᱮᱱᱟ ᱱᱤᱭᱟᱹ ᱵᱟᱨ ᱫᱚ ᱦᱟᱸᱜ᱾
ᱦᱮᱸ ᱦᱮᱸ᱾ ᱚ ᱛᱟᱞᱦᱮ ᱛᱟᱦᱚᱞᱮ ᱜᱚᱢᱠᱮ ᱛᱚᱞᱟ ᱠᱚᱫᱚ ᱛᱟᱦᱚᱞᱮ ᱪᱮᱫ ᱛᱚᱞᱟ ᱠᱚᱯᱮ ᱜᱤᱰᱤ ᱞᱮᱫᱟ ᱪᱮᱫ ᱦᱩᱲᱩ ᱠᱚ?
ᱜᱚᱝᱠᱮ ᱦᱩᱲᱩ ᱠᱚᱫᱚ ᱚᱝᱠᱟ ᱫᱚ ᱡᱟᱹᱥᱛᱤ ᱧᱚᱜ ᱫᱚ ᱵᱟᱝ᱾ ᱡᱟᱦᱟᱸ ᱠᱚ ᱯᱚᱨᱮ ᱮᱸ ᱯᱚᱨᱮ ᱛᱮ ᱦᱟᱸᱜ ᱡᱟᱹᱥᱛᱤ ᱧᱚᱜ ᱠᱟᱹᱣᱰᱤ ᱦᱩᱭᱩᱜ ᱜᱚᱱᱚᱝ ᱦᱩᱭᱩᱜᱼᱟ ᱥᱮ᱾ ᱚᱱᱟ ᱚᱱᱠᱟᱱᱟᱜ ᱞᱤᱧ ᱟᱹᱞᱤᱧ ᱫᱚᱞᱤᱧ ᱮᱨ ᱤᱭᱟᱹ ᱠᱟᱫᱟ ᱨᱚᱦᱚᱭ ᱟᱠᱟᱫᱟ᱾
ᱚ᱾
ᱡᱮᱢᱚᱱ ᱯᱟᱭᱮᱥ ᱞᱟᱹᱜᱤᱫ ᱦᱩᱲᱩ ᱦᱮᱸ ᱥᱮ ᱚᱱᱟᱴᱟᱜ᱾ ᱮᱸ ᱱᱚᱛᱮ ᱵᱤ ᱵᱤ ᱮᱜᱟᱨᱚ ᱚᱱ ᱚᱱᱟᱴᱟᱜ ᱦᱚᱸ ᱡᱟᱹᱥᱛᱤ ᱫᱟᱢᱚᱜ ᱜᱮᱭᱟ᱾ ᱟᱨ ᱡᱟᱦᱟᱸ ᱦᱩᱭᱩᱜ ᱠᱟᱱᱟ ᱚᱱᱮ ᱠᱟᱹᱴᱤᱡ ᱠᱟᱹᱴᱤᱡ ᱠᱟᱹᱴᱤᱡ ᱦᱩᱲᱩ ᱪᱮᱫ ᱠᱚ ᱞᱟᱹᱭᱟ ᱥᱚᱨᱱᱚ ᱥᱮ ᱞᱚᱞᱚ ᱟᱴᱠᱟᱴᱟ ᱠᱚ ᱞᱟᱹᱭ ᱫᱚ?
ᱦᱮᱸ ᱞᱚᱞᱟᱴ ᱠᱚ ᱞᱟᱹᱭᱟ᱾
ᱦᱳᱭ ᱚᱱᱟᱴᱟᱜ ᱞᱤᱧ ᱨᱚᱦᱚᱭ ᱟᱠᱟᱫᱟ᱾
ᱚ ᱦᱮᱸ ᱛᱚ ᱛᱟᱦᱚᱞᱮ ᱜᱚᱢᱠᱮ ᱵᱷᱟᱜᱤ ᱜᱮ ᱛᱟᱞᱦᱮ ᱱᱤᱭᱟᱹ ᱨᱫᱷᱟᱣ ᱫᱚ ᱟᱹᱰᱤ ᱱᱟᱱᱟ ᱨᱚᱠᱚᱢᱟᱜ ᱦᱩᱲᱩ ᱠᱚᱵᱤᱱ ᱮᱨ ᱠᱟᱫᱟ, ᱦᱮᱸ ᱥᱮ? ᱢᱟᱱᱮ ᱛᱚᱞᱟ ᱠᱚᱵᱤᱱ ᱮᱨ ᱠᱟᱫᱟ ᱢᱟᱱᱮ ᱟᱨᱵᱤᱱ ᱨᱚᱦᱚᱭ ᱟᱠᱟᱫᱟ, ᱦᱮᱸ ᱥᱮ?
ᱦᱳᱭ ᱛᱟᱦᱚᱞᱮ ᱜᱚᱝᱠᱮ ᱟᱹᱵᱤᱱ ᱫᱚ ᱪᱮᱫ ᱛᱚᱞᱟ ᱵᱤᱱ ᱤᱭᱟᱹ ᱮᱨ ᱠᱟᱫᱟ?
ᱟᱹᱞᱤᱧ ᱫᱚ ᱜᱚᱢᱠᱮ ᱵᱮᱥᱤ ᱠᱤᱪᱷᱩ ᱫᱚ ᱵᱟᱝ ᱟᱞᱤᱧ ᱫᱚ ᱥᱚᱨᱱᱚ ᱜᱮᱞᱤᱧ ᱮᱨ ᱟᱠᱟᱫᱟ ᱟᱨ ᱟᱫᱚ ᱪᱮᱫ ᱦᱚᱸ ᱵᱟᱹᱞᱤᱧ ᱛᱚᱞᱟ ᱫᱚ ᱵᱟᱹᱞᱤᱧ ᱤᱭᱟᱹᱣ ᱠᱟᱫᱟ᱾ ᱟᱫᱚ ᱦᱟᱸᱜ ᱢᱟᱱᱮ ᱢᱤᱫᱴᱟᱝ ᱟᱛᱳ ᱨᱮ ᱦᱟᱸᱜ ᱢᱮᱱᱟᱜ ᱠᱚᱣᱟ ᱛᱚ᱾ ᱯᱮᱲᱟ ᱠᱚᱜᱮ ᱢᱮᱱᱟᱜ ᱠᱚᱛᱟᱞᱤᱧᱟ ᱢᱤᱫᱴᱟᱝ ᱟᱛᱳ ᱨᱮ ᱟᱫᱚ ᱚᱸᱰᱮ ᱠᱷᱚᱱᱟᱜ ᱜᱮ ᱦᱟᱸᱜ ᱛᱚᱞᱟ ᱫᱚ ᱵᱤᱥᱤᱭ ᱠᱟᱱ ᱛᱟᱠᱚᱣᱟ ᱛᱚ ᱟᱫᱚ ᱚᱱᱟ ᱜᱮᱠᱚ ᱞᱟᱹᱭ ᱫᱟᱠᱚᱣᱟ ᱡᱮ ᱢᱮᱱᱛᱮ ᱛᱟᱞᱦᱮ ᱛᱚᱞᱟ ᱫᱚ ᱛᱟᱦᱚᱞᱮ ᱦᱩᱲᱩ ᱮᱢ ᱠᱟᱛᱮ ᱦᱟᱛᱟᱣᱵᱤᱱ᱾ ᱛᱚᱞᱟ ᱫᱚ ᱚᱱᱟᱜᱮ ᱞᱤᱧ ᱦᱟᱛᱟᱣ ᱞᱟᱹᱜᱤᱫᱼᱟ ᱢᱟᱱᱮ ᱮᱸᱲᱮᱠᱷᱟᱱ ᱟᱫᱚ ᱮᱨ ᱵᱟᱝ ᱦᱩᱭᱩᱜ ᱛᱟᱹᱟᱞᱤᱧᱟ ᱛᱚ᱾
ᱟᱪᱪᱷᱟ ᱟᱪᱪᱷᱟ ᱟᱪᱷᱟ ᱪᱷᱟ ᱟᱵᱤᱱ ᱫᱟ ᱭᱟᱦᱞᱮ ᱱᱟᱜᱠᱟ ᱱᱚᱝᱠᱟᱭ ᱵᱮᱯᱟᱨ ᱠᱟᱱ ᱛᱟᱹᱵᱤᱱᱟ᱾
ᱦᱮᱸ ᱱᱚᱝᱠᱟ ᱟᱫᱚ ᱚᱱᱟᱜᱮ ᱛᱚᱞᱟ ᱠᱚᱫᱚ ᱛᱚᱞᱟ ᱠᱚᱫᱚ ᱦᱟᱸᱜ ᱛᱚ ᱵᱟᱹᱲᱛᱤᱭ ᱠᱟᱱᱟ ᱛᱟᱠᱚᱣᱟ ᱩᱱᱠᱩ ᱫᱚᱠᱚ ᱨᱚᱦᱚᱭ ᱪᱟᱵᱟ ᱟᱠᱟᱫᱟ ᱛᱟᱦᱚᱞᱮ ᱦᱟᱸᱜ ᱩᱱᱠᱩᱣᱟᱜ ᱛᱚᱞᱟ ᱫᱚ ᱵᱮᱠᱟᱨᱚᱜ ᱛᱟᱠᱚᱣᱟ᱾
ᱦᱩᱸ᱾ ᱛᱟᱞᱦᱮ ᱜᱚᱝᱠᱮ ᱩᱱᱤ ᱫᱚ ᱢᱟᱱᱮ ᱪᱮᱫᱞᱮᱠᱟ ᱵᱤᱱ ᱢᱮᱛᱟᱭ ᱠᱟᱱᱟ ᱡᱮ ᱟᱞᱤᱧ ᱱᱚᱣᱟ ᱠᱷᱚᱱ ᱱᱤᱱᱟᱹᱜ ᱩᱱ ᱫᱚ ᱪᱮᱫ ᱠᱟᱹᱣᱰᱤ ᱠᱟᱹᱣᱰᱤ ᱟᱛᱮᱜ ᱟᱹᱵᱤᱱ ᱵᱤᱱ ᱦᱟᱛᱟᱣᱫᱟ ᱩᱱᱠᱩᱣᱟᱜ ᱛᱚᱞᱟ?
ᱵᱟᱝ ᱜᱚᱝᱠᱮ ᱠᱟᱹ ᱰᱤ ᱟᱛᱮᱫ ᱫᱚ ᱵᱟᱝ᱾ ᱩᱱᱠᱩᱣᱟᱜ ᱛᱚᱞᱟ ᱫᱚ ᱢᱟᱱᱮ ᱢᱟᱱᱮ ᱦᱟᱲᱩ ᱟᱛᱮ ᱜᱮᱞᱤᱧ ᱦᱟᱛᱟᱣᱫᱟ᱾ ᱦᱩᱲᱩ ᱞᱤᱧ ᱮᱢᱟ ᱠᱚ ᱠᱟᱱᱟ ᱦᱮᱸ ᱥᱮ?
ᱦᱮᱸ᱾
ᱟᱹᱞᱤᱧ ᱦᱟᱛᱟᱣ ᱫᱟᱞᱤᱧ ᱚᱱᱟ ᱛᱚᱞᱟ ᱫᱚ᱾
ᱦᱳᱭ ᱚᱱᱟ ᱠᱷᱚᱱ ᱡᱟᱹᱥᱛᱤ ᱚᱱᱟ ᱠᱟᱹᱣᱰᱤ-ᱢᱟᱣᱰᱤ ᱠᱚᱨᱮ ᱫᱚ ᱟᱞᱚᱵᱤᱱ ᱪᱟᱞᱟᱜᱼᱟ᱾ ᱚᱱᱟ ᱠᱚᱫᱚ ᱟᱵᱚᱣᱟᱜ ᱫᱚ ᱵᱟᱝ ᱠᱟᱱᱟ᱾ ᱟᱵᱚᱣᱟᱜ ᱫᱚ ᱞᱟᱦᱟᱛᱮ ᱡᱢᱚᱱ ᱵᱚᱱ ᱵᱚᱫᱚᱞ ᱛᱟᱦᱮᱸᱜᱼᱟ ᱦᱮᱸᱥᱮ᱾ ᱚᱱᱠᱟᱜᱮ ᱱᱮᱛᱟᱨ ᱦᱚᱸᱵᱚᱱ ᱵᱚᱫᱚᱞ ᱤᱫᱤ ᱢᱟ᱾
ᱦᱮᱸ ᱵᱚᱫᱚᱞ ᱵᱚᱫᱚᱞ ᱮᱱᱰᱮᱠᱷᱟᱱ ᱡᱮ ᱢᱮᱱᱛᱮ ᱟᱢᱟᱜ ᱡᱩᱫᱤ ᱱᱚᱣᱟ ᱛᱚᱞᱟ ᱢᱮᱱᱟᱜ ᱛᱟᱢᱟ ᱫᱚᱢᱮ ᱵᱟᱲ ᱛᱤᱭᱮᱱ ᱛᱟᱢᱟ ᱛᱟᱞᱦᱮ ᱤᱧ ᱤᱢᱟᱹᱢ ᱢᱮ ᱦᱮᱸᱥᱮ ᱚᱱᱟ ᱠᱚ ᱠᱟᱛᱷᱟ ᱠᱟᱛᱮ ᱜᱮ ᱦᱟᱛᱟᱣ ᱵᱷᱟᱜᱮᱤᱭᱟ ᱢᱟᱱᱮ ᱠᱟᱹᱣᱰᱤ ᱠᱚᱛᱮ ᱫᱚ ᱵᱟᱝ ᱴᱷᱤᱠᱟᱹᱜ᱾ ᱠᱟᱹᱣᱰᱤ ᱠᱚᱛᱮ ᱫᱚ ᱤᱝᱨᱮᱡᱽ ᱥᱮᱫ ᱠᱟᱛᱷᱟ ᱪᱟᱞᱟᱜ ᱠᱟᱱᱟ ᱦᱮᱸ ᱥᱮ᱾
ᱦᱩᱸ᱾ ᱮᱠᱫᱚᱢ ᱜᱮ᱾ ᱢᱟᱱᱮ ᱚᱱᱟ ᱠᱚ ᱡᱩᱫᱤ ᱠᱟᱹᱴᱤᱡ ᱡᱩᱫᱤ ᱦᱟᱱ ᱛᱮ ᱱᱟᱛᱮᱜ-ᱟ, ᱚᱱᱟ ᱫᱚ ᱮᱴᱟᱜ ᱨᱚᱠᱚᱢ ᱜᱚᱫᱩᱜᱼᱟ᱾
ᱦᱮᱸ ᱛᱚ ᱜᱚᱢᱠᱮ ᱚᱱᱟ ᱫᱚ ᱠᱟᱹᱴᱤᱡ ᱮᱴᱟᱜ ᱨᱚᱠᱚᱢ ᱢᱟᱱᱮ ᱠᱟᱹᱴᱤᱡ ᱮᱴᱟᱜ ᱥᱮᱫ ᱪᱟᱞᱟ-ᱟ ᱚᱱᱟ ᱠᱚᱛᱷᱟ ᱫᱚ ᱦᱮᱸ ᱥᱮ᱾ ᱠᱷᱟᱹᱯᱟᱹᱨᱤ ᱦᱚᱸ ᱡᱟᱦᱟᱸ ᱛᱤᱥ ᱠᱚ ᱦᱩᱭ ᱫᱟᱲᱮᱭᱟᱜ ᱜᱮᱭᱟ ᱡᱮ ᱢᱮᱱᱛᱮ ᱯᱚᱭᱥᱟ ᱛᱧ ᱦᱟᱛᱟᱣ ᱠᱮᱫ ᱛᱟᱭᱟ ᱛᱚᱞᱟ ᱥᱮ ᱯᱚᱭᱥᱟᱛᱮᱭ ᱮᱢᱟᱫᱤᱧᱟᱭ ᱦᱮᱸ ᱥᱮ᱾
ᱦᱳᱭ᱾
ᱚ
ᱮᱠᱫᱚᱢ ᱜᱮ ᱚᱱᱟ ᱵᱟᱨ ᱦᱚᱸ ᱟ-ᱟᱛᱳ ᱦᱚᱲ ᱠᱚᱨᱮᱱ ᱠᱚ ᱛᱟᱦᱮᱱ ᱜᱮᱭᱟ ᱩᱝᱠᱩ ᱫᱚ ᱦᱟᱸᱜ ᱞᱟᱹᱭ ᱜᱮᱭᱟᱠᱚ ᱩᱱᱠᱩ ᱫᱚ ᱟᱹᱰᱤ ᱟᱭᱢᱟ ᱮᱢᱟᱱ ᱠᱤᱪᱷᱩ ᱜᱮᱠᱚ ᱞᱟᱹᱭᱟ᱾
ᱦᱮᱸ ᱦᱮᱸ ᱚ ᱛᱟᱦᱚᱞᱮ ᱜᱚᱝᱠᱮ ᱟᱵᱤᱱ ᱫᱚ ᱛᱟᱞᱦᱮ ᱛᱟᱦᱚᱞᱮ ᱦᱮᱲᱦᱮᱫ ᱫᱚ ᱛᱟᱦᱮ ᱛᱤᱥ ᱠᱷᱚᱱᱟᱜ ᱵᱤᱱ ᱟᱨᱟᱢᱵᱚᱭᱟ ᱥᱮ ᱱᱤᱛᱚᱜᱜ ᱨᱮᱫᱚ ᱵᱟᱵᱤᱱ ᱟᱨᱟᱢᱵᱚᱭᱟ?
ᱜᱚᱝᱠᱮ ᱮᱛᱚᱦᱚᱵ ᱦᱳᱭᱳᱜᱼᱟ ᱟ-ᱟᱨ ᱯᱮ ᱯᱩᱱ ᱫᱤᱱ ᱠᱷᱚᱱᱜ ᱜᱮ ᱮᱛᱚᱦᱚᱵ ᱦᱩᱭᱩᱜᱼᱟ ᱟᱫᱚ ᱱᱚᱣᱟᱴᱟᱜ ᱦᱚᱸ ᱪᱟᱵᱟᱭᱮᱱ ᱛᱟᱞᱤᱧᱟ ᱦᱟᱸᱜ ᱦᱮᱸᱥᱮ᱾
ᱚ ᱦᱮᱸᱛᱚ ᱚᱱᱠᱟᱱ ᱵᱮᱯᱟᱨ ᱛᱟᱦᱚᱞᱮ ᱜᱚᱢᱠᱮ ᱦᱮᱲᱦᱮᱫ ᱠᱚᱨᱮ ᱫᱚ ᱠᱚᱫᱚ ᱵᱤᱱ ᱞᱟᱜᱟᱣ ᱠᱚᱜᱮᱭᱟ ᱟᱹᱵᱤᱱ ᱛᱮᱜᱮ ᱟᱵᱤᱱ ᱠᱟᱹᱢᱤ ᱠᱚᱫᱚ ᱵᱤᱱ ᱥᱟᱨᱟᱣ ᱜᱚᱫ ᱠᱟᱜᱼᱟ᱾
ᱜᱚᱝᱠᱮ ᱩᱱᱟᱹᱜ ᱜᱟᱱ ᱠᱷᱮᱛ ᱢᱮᱱᱟᱜ ᱛᱟᱞᱤᱧᱟ ᱢᱩᱲᱤᱥ ᱫᱚ ᱞᱟᱜᱟᱣᱮ ᱞᱟᱜᱟᱣ ᱞᱤᱧᱟᱭ ᱢᱮᱱ ᱮᱠᱷᱟᱱ ᱱᱤᱛᱚᱜ ᱫᱚ ᱟᱹᱞᱤᱧ ᱴᱷᱮᱱ ᱫᱚ ᱦᱟᱸᱜ ᱠᱟᱹᱣᱰᱤ ᱠᱚ ᱵᱟᱹᱱᱩᱜ ᱟᱥᱮ ᱛᱟᱦᱚᱞᱮ ᱟᱹᱞᱤᱧ ᱞᱤᱧ ᱢᱮᱱ ᱠᱟᱜ ᱠᱚᱣᱟ ᱡᱮ ᱟᱯᱮ ᱦᱟᱸᱜ ᱱᱤᱛᱚᱜ ᱠᱟᱹᱢᱤ ᱦᱟᱛᱟᱲ ᱯᱮ ᱟᱫᱚ ᱡᱚᱠᱷᱚᱱᱟᱜ ᱦᱩᱲᱩ ᱠᱚ ᱦᱩᱭ ᱢᱟᱱᱚᱜᱼᱟ ᱩᱱᱫᱷᱟᱣ ᱚᱱᱟ ᱠᱷᱚᱱ ᱠᱟᱹᱴᱤᱡ ᱡᱟᱹᱥᱛᱤ ᱧᱚᱜ ᱟᱯᱮ ᱮᱢᱟ ᱠᱚ ᱮᱢᱟ ᱯᱮ ᱦᱩᱭᱩᱜ ᱥᱟᱱᱟᱢ ᱦᱚᱲᱜᱮ᱾
ᱚ ᱦᱮᱸᱛᱚ ᱟᱫᱚ ᱜᱚᱢᱠᱮ ᱟᱥᱚᱞ ᱠᱟᱛᱷᱟ ᱦᱳᱭᱳᱜ ᱠᱟᱱᱟ᱾ ᱟᱫᱚ ᱡᱷᱚᱛᱚ ᱦᱚᱲ ᱛᱚ ᱜᱚᱝᱠᱮ ᱦᱮᱲᱦᱮᱫ ᱛᱚ ᱫᱚ ᱦᱮᱲᱦᱮᱫ ᱜᱮᱭᱟ ᱟᱹᱵᱤᱱ ᱵᱤᱱ ᱧᱮᱞ ᱵᱟᱲᱟ ᱠᱟᱜ ᱜᱮᱭᱟ ᱱᱚᱣᱟ ᱟᱵᱚ ᱡᱟᱦᱟᱸ ᱫᱷᱟᱹᱨᱛᱤ ᱨᱮ ᱢᱟᱱᱮ ᱟᱵᱚᱣᱟᱜ ᱡᱟᱦᱟᱸ ᱱᱚᱣᱟ ᱥᱟᱱᱛᱟᱲ ᱠᱚ ᱡᱮ ᱵᱤᱥᱛᱤ ᱫᱚ ᱵᱟᱠᱚ ᱦᱮᱲᱦᱮᱫ ᱜᱮᱭᱟ ᱥᱮ᱾
ᱦᱩᱸ ᱮᱠᱫᱚᱢ ᱜᱮ᱾
ᱚᱠᱚᱭ ᱠᱚᱫᱚ ᱜᱚᱝᱠᱮ ᱵᱷᱤᱛᱟᱹ ᱦᱚᱸᱛᱚ ᱵᱟᱠᱚ ᱢᱟᱜᱽ ᱜᱮᱭᱟ ᱧᱮᱞ ᱵᱟᱲᱟ ᱠᱟᱜ ᱠᱚᱜᱮᱭᱟᱞᱤᱧ᱾
ᱦᱳᱭ ᱜᱚᱝᱠᱮ ᱟᱹᱞᱤᱧ ᱦᱚᱸ ᱵᱷᱤᱛᱟᱹᱨ ᱫᱚ ᱵᱟᱝᱞᱤᱧ ᱮᱟᱜ ᱦᱚᱪᱚ ᱠᱮᱫᱟ ᱡᱟᱦᱟᱸ ᱴᱮᱠᱴᱟᱨ ᱛᱟᱦᱮᱸ ᱠᱟᱱᱟ ᱚᱱᱟ ᱴᱮᱠᱴᱟᱨ ᱨᱮᱱᱟᱜ ᱫᱷᱟᱨᱮ ᱨᱮᱱᱟᱜ ᱛᱮᱜᱮ ᱟᱹᱞᱤᱧ ᱫᱚ ᱚᱱᱟ ᱫᱚᱞᱤᱧ ᱢᱟᱜ ᱦᱚᱪᱚ ᱠᱟᱫᱟ᱾
ᱚ ᱦᱮᱸ ᱛᱟᱦᱚᱞᱮ ᱵᱷᱟᱜᱤ ᱜᱮᱵᱤᱱ ᱠᱟᱹᱢᱤᱭ ᱠᱮᱫᱟ᱾
ᱦᱳᱭ ᱮᱠᱫᱚᱢ ᱜᱮ᱾ ᱛᱟᱦᱚᱞᱮ ᱟᱵᱤᱱ ᱫᱚ ᱜᱚᱝᱠᱮ ᱚᱱᱟ ᱠᱚ ᱱᱤᱭᱟᱹ ᱫᱚ ᱪᱮᱫ ᱞᱮᱠᱟ?
ᱟᱹᱞᱤᱧ ᱫᱚ ᱜᱚᱢᱠᱮ ᱵᱷᱤᱛᱟᱹ ᱠᱚᱫᱚ ᱞᱤᱧ ᱢᱟᱜ ᱫᱚᱞᱤᱧ ᱢᱟᱜ ᱠᱟᱫᱟ ᱟᱞᱤᱧ ᱫᱚ ᱡᱷᱚᱛᱚ ᱠᱷᱮᱛᱨᱮᱜᱮ ᱞᱟᱹᱭ ᱜᱚᱝ ᱟᱹᱞᱤᱧ ᱫᱚ ᱵᱮᱥᱤ ᱫᱚ ᱠᱷᱮᱛ ᱵᱟᱹᱱᱩᱜ ᱛᱟᱹᱞᱤᱧᱟ ᱛᱚ᱾ ᱟᱫᱚ ᱚᱱᱟ ᱛᱤᱨ ᱵᱷᱤᱛᱟᱹ ᱫᱚ ᱟᱫᱚ ᱟᱹᱞᱤᱧ ᱛᱮᱜᱮᱞᱤᱧ ᱢᱟᱜ ᱦᱚᱞᱤᱧ ᱢᱟᱜ ᱠᱮᱫᱟ ᱟᱨ ᱵᱟᱨᱭᱟ ᱜᱟᱱ ᱢᱩᱱᱤᱥ ᱞᱤᱧ ᱞᱟᱜᱟᱣ ᱞᱮᱫ ᱠᱤᱱᱟ ᱟᱫᱚ ᱠᱤᱱ ᱢᱟᱱᱮ ᱠᱟᱹᱢᱤ ᱞᱚᱜᱚᱱ ᱵᱟᱝᱠᱷᱟᱱ ᱟᱹᱞᱤᱧ ᱫᱚᱞᱤᱧ ᱢᱚᱱᱮ ᱞᱮᱫᱟ ᱟᱹᱞᱤᱧ ᱛᱮᱜᱮᱞᱤᱧ ᱢᱟᱜ ᱫᱚᱞᱤᱧ ᱢᱟᱜᱽ ᱟᱹᱞᱤᱧ ᱟᱫᱚ ᱢᱮᱱᱠᱷᱟᱱ ᱡᱟᱦᱟᱸ ᱟᱫᱚᱞᱤᱧ ᱞᱟᱹᱭ ᱫᱟᱞᱤᱧ ᱞᱚᱜᱚᱱ ᱞᱚᱜᱚᱱ ᱠᱟᱹᱢᱤ ᱥᱟᱨᱟᱣ ᱠᱚᱨᱛᱮ ᱜᱮᱞᱮ ᱛᱚ ᱦᱟᱸᱜ ᱢᱩᱱᱤᱥ ᱛᱚ ᱞᱟᱜᱟᱜᱼᱟ ᱦᱮᱸ ᱥᱮ᱾ ᱟᱫᱚ ᱚᱱᱟ ᱠᱷᱟᱹᱛᱤᱨ ᱜᱮ ᱟᱫᱚ ᱢᱩᱱᱤᱥᱤᱧ ᱞᱟᱜᱟᱣ ᱞᱮᱫ ᱠᱤᱱᱟ ᱟᱫᱚ ᱵᱷᱤᱛᱤᱨ ᱠᱚᱠᱤᱱ ᱢᱟᱜ ᱠᱮᱫ ᱟᱫᱚ ᱠᱟᱹᱣᱰᱤ ᱠᱚᱫᱚ ᱵᱟᱝ ᱮᱢ ᱦᱩᱭᱩ ᱠᱟᱱᱟ ᱟᱫᱚ ᱦᱟᱸᱜ ᱡᱟᱦᱟᱸ ᱛᱤᱥᱟᱸᱜ ᱦᱳᱲ ᱠᱚ ᱦᱩᱭ ᱞᱮᱱᱠᱷᱟᱱ ᱦᱲᱚ ᱨᱮᱜᱮ ᱮᱢ ᱦᱳᱭᱳᱜᱼᱟ ᱾ ᱦᱮᱞᱳ᱾
ᱦᱩᱸ ᱜᱚᱝᱠᱮ ᱞᱮᱵᱤᱱ ᱢᱟ᱾
ᱦᱳᱭ ᱚᱝᱠᱟᱱ ᱵᱮᱯᱟᱨ ᱜᱚᱝᱠᱮ᱾
ᱟᱸ᱾
ᱚᱱᱠᱟᱱ ᱵᱮᱯᱟᱨ ᱡᱟᱦᱟᱸ ᱞᱤᱧ ᱞᱟᱹᱭ ᱠᱮᱫ ᱫᱚ ᱟᱸᱡᱚᱢ ᱠᱮᱫᱟ ᱵᱮᱤᱱ ᱛᱚ᱾
ᱦᱮᱸ ᱟᱸᱡᱚᱢ ᱛᱚ ᱦᱩᱭᱱᱟ᱾ ᱟᱫᱚ ᱚᱱᱟ ᱜᱮᱛᱚ ᱜᱚᱝᱠᱮ ᱢᱟᱱᱮ ᱟᱫᱚ ᱚᱸᱰᱮ ᱫᱚ ᱢᱟᱱᱮ ᱪᱮᱫ ᱞᱮᱠᱟ ᱞᱤᱧ ᱞᱟᱹᱭᱟ ᱥᱮ ᱠᱟᱹᱴᱤᱡ
ᱪᱤᱜᱠᱟ, ᱟᱫᱚ ᱜᱚᱢᱠᱮ ᱟᱨ ᱡᱟᱦᱟᱸ ᱚᱱᱮ ᱦᱮᱲᱦᱮᱫ ᱠᱚᱫᱚ ᱦᱮᱲᱦᱮᱫ ᱠᱚᱫᱚ ᱜᱚᱢᱠᱮ ᱢᱩᱱᱤᱥ ᱠᱚᱫᱚ ᱦᱟᱜ ᱛᱚ ᱞᱟᱜᱟᱣ ᱠᱚ ᱦᱩᱭᱩᱜ ᱜᱮᱭᱟ ᱟᱫᱚ ᱦᱮᱲᱦᱮᱫ ᱠᱚᱫᱚ ᱵᱮᱥᱤᱨ ᱵᱷᱟᱜ ᱫᱚ ᱜᱚᱢᱠᱮ ᱛᱤᱨᱞᱟᱹ ᱛᱤᱨᱞᱟᱹ ᱪᱷᱟᱹ-ᱪᱷᱟᱲᱟ ᱵᱟᱠᱚ ᱫᱟᱲᱮᱜᱼᱟ ᱛᱤᱨᱞᱟᱹ ᱦᱚᱯᱚᱱ ᱪᱷᱟᱲᱟ ᱵᱟᱠᱚ ᱫᱟᱲᱮᱭᱟᱜ ᱜᱮᱭᱟ ᱛᱚ ᱦᱮᱸ ᱥᱮ᱾
ᱦᱳᱭ ᱮᱠᱫᱚᱢ ᱜᱮ, ᱜᱚᱝᱠᱮ ᱛᱟᱦᱞᱮ ᱩᱱ ᱛᱮᱫ ᱫᱚ ᱢᱟᱱᱮ ᱵᱷᱤᱛᱟᱹ ᱢᱟᱜ ᱠᱚᱨᱮᱱᱟᱜ ᱠᱟᱹᱣᱰᱤ ᱠᱚ ᱚ-ᱚᱱᱟ ᱪᱮᱫ ᱛᱤᱱᱟᱹᱜ ᱠᱟᱛᱮᱜ ᱦᱮᱸᱥᱮ? ᱟᱨ ᱡᱟᱦᱟᱸ ᱦᱩᱲᱩ ᱠᱚ ᱨᱚᱦᱚᱭᱟ ᱚᱱᱟ ᱛᱤᱱᱟᱹᱜ ᱠᱟᱛᱮᱜ ᱟᱨ ᱦᱮᱲᱦᱮᱫ ᱥᱚᱢᱚᱭ ᱫᱚ ᱚᱱᱟ ᱫᱚ ᱟᱯᱮ ᱫᱚ ᱯᱮ ᱟᱯᱮ ᱛᱮᱜᱮ ᱯᱮ ᱦᱮᱲᱦᱮᱫᱟ ᱥᱮ ᱚᱱᱟᱫᱚ ᱚᱱᱟ ᱠᱚᱫᱚ ᱩᱱ ᱫᱷᱟᱣᱯᱮ ᱢᱩᱱᱤᱥ ᱠᱚᱣᱟ?
ᱦᱮᱲᱦᱮᱫ ᱥᱚᱢᱚᱭ ᱫᱚ ᱜᱚᱢᱠᱮ ᱢᱩᱱᱤᱥ ᱫᱚ ᱞᱟᱜᱟᱣ ᱦᱩᱭᱩᱜᱼᱟ ᱛᱚ ᱟᱫᱚ ᱟᱫᱚ ᱦᱮᱲᱦᱮᱫ ᱫᱚ ᱩᱱᱟᱹᱜ ᱠᱷᱮᱛ ᱫᱚ ᱦᱮᱲᱦᱮᱫ ᱛᱚ ᱥᱚᱢᱵᱷᱚᱵ ᱫᱚ ᱵᱟᱝ ᱠᱟᱱᱟ ᱜᱚᱝᱠᱮ ᱟᱫᱚ ᱚᱱᱟ ᱠᱷᱟᱹᱛᱤᱨ ᱦᱮᱲᱦᱮᱫ ᱥᱚᱢᱚᱭ ᱫᱚ ᱢᱩᱱᱤᱥᱟᱜ ᱞᱟᱜᱟᱣ ᱠᱚ ᱦᱩᱭᱩᱜᱼᱟ ᱵᱮᱥᱤ ᱫᱚ ᱵᱟᱝ ᱨᱮᱦᱚᱸ ᱜᱚᱝᱠᱮ ᱯᱮᱭᱟ ᱯᱩᱱᱭᱟ ᱜᱟᱱ ᱢᱩᱱᱤᱥ ᱞᱟᱜᱟᱣ ᱞᱮᱠᱚ ᱠᱷᱟᱱ ᱜᱮ ᱜᱟᱱᱚᱜᱼᱟ ᱠᱚ᱾
ᱩᱸ ᱟᱪᱪᱷᱟ ᱚᱱᱛᱮ ᱵᱷᱤᱛᱟᱹ ᱢᱟᱜ ᱠᱚ ᱪᱟᱞᱟᱜ ᱵᱟᱲᱟᱭ ᱜᱮᱭᱟ ᱥᱮ ᱮᱴᱟᱜ ᱦᱚᱲ ᱠᱚ ᱦᱟᱸᱜ?
ᱵᱷᱤ-ᱵᱷᱤᱛᱟᱹ ᱢᱟᱜ ᱫᱚ ᱜᱚᱢᱠᱮ ᱵᱷᱤᱛᱟᱹ ᱫᱚ ᱢᱟᱜ ᱫᱚ ᱢᱟᱜ ᱦᱚᱪᱚ ᱠᱚᱜᱮ ᱦᱩᱭᱩᱜ ᱜᱮᱭᱟ ᱟᱫᱚ ᱜᱚᱢᱠᱮ ᱞᱚᱜᱚᱱ ᱞᱚᱜᱚᱱ ᱠᱟᱹᱢᱤ ᱡᱩᱫᱤ ᱵᱤᱱ ᱥᱮ ᱩᱥᱟᱹᱨᱟ ᱧᱚᱜ ᱡᱩᱫᱤ ᱵᱤᱱ ᱠᱟᱹᱢᱤᱭᱟ ᱛᱟᱦᱞᱮ ᱵᱷᱤᱛᱟᱹ ᱢᱟᱜ ᱦᱚᱪᱚ ᱠᱚ ᱦᱩᱭᱩᱜ ᱜᱮᱭᱟ ᱡᱩᱫᱤ ᱟᱨ ᱡᱩᱫᱤ ᱵᱤᱱ ᱢᱚᱱᱮᱭᱟ ᱡᱮ ᱢᱮᱱᱛᱮ ᱫᱷᱤᱨᱮ ᱥᱩᱥᱛᱮ ᱞᱤᱧ ᱠᱟᱹᱢᱤᱭᱟ ᱛᱟᱞᱦᱮ ᱟᱹᱞᱤᱧ ᱛᱮᱜᱮᱞᱤᱧ ᱢᱟᱜ ᱜᱮᱭᱟ ᱵᱷᱤᱛᱟᱹ ᱠᱚᱫᱚ᱾
ᱟᱪᱪᱷᱟ᱾
ᱦᱳᱭ ᱦᱳᱭ᱾
ᱟᱨ ᱜᱚᱝᱠᱮ ᱢᱟᱱᱮ ᱡᱩᱫᱤ ᱩᱝᱠᱩ ᱵᱮᱱ ᱢᱟᱜ ᱚᱪᱚ ᱠᱚᱣᱟ ᱛᱟᱞᱦᱮ ᱩᱝᱠᱩ ᱠᱚᱣᱟᱜ ᱠᱟᱹᱣᱰᱤ ᱫᱚ ᱛᱤᱱᱟᱹᱜ ᱠᱟᱛᱮ ᱦᱟᱸᱜ ᱠᱚ ᱦᱟᱛᱟᱣᱟ ᱦᱟᱸᱜ?
ᱵᱷᱤᱛᱟᱹ ᱢᱟᱜ ᱱᱟᱜ ᱠᱟᱹᱣᱰᱤ ᱫᱚ ᱜᱚᱝᱠᱮ ᱵᱟᱨ ᱥᱟᱭ ᱢᱚᱸᱬᱮ ᱜᱮᱞ ᱴᱟᱠᱟ᱾
ᱦᱩᱸ ᱦᱳᱭ ᱜᱚᱝᱠᱮ ᱦᱳᱭ ᱟᱞᱮ ᱥᱮᱜ ᱦᱚᱸ ᱩ-ᱩᱱᱟᱹᱜ ᱠᱟᱛᱮ ᱞᱮ ᱪᱟᱞᱟᱜ ᱠᱟᱱᱟ ᱟᱫᱚ ᱟᱹᱞᱤᱧ ᱫᱚᱞᱤᱧ ᱢᱚᱱᱮ ᱠᱮᱫᱟ ᱡᱮᱥᱮ ᱟ ᱠᱟᱹᱴᱤᱡ ᱡᱟᱹᱥᱛᱤ ᱧᱚᱜ ᱥᱮ ᱠᱚᱢ ᱧᱚᱜ ᱡᱟᱹᱱᱤᱡ ᱠᱷᱟᱱ ᱦᱟᱸᱜ ᱠᱚ ᱦᱟᱛᱟᱣ ᱮᱢᱟᱱ ᱠᱮᱭᱟ᱾
ᱵᱟᱝ ᱜᱚᱢᱠᱮ ᱚᱱᱠᱟ ᱜᱮᱠᱚ ᱦᱟᱛᱟᱣᱟ ᱜᱚᱴᱟ ᱜᱮ ᱜᱚᱢᱠᱮ ᱚᱝᱠᱟ ᱜᱮᱞᱤᱧ ᱟᱸᱡᱚᱢ ᱵᱟᱲᱟᱭᱫᱟ ᱛᱚ ᱟᱫᱚ ᱚᱱᱟ ᱠᱷᱟᱹᱛᱤᱨ ᱩᱱᱟᱹᱜ ᱜᱮᱠᱚ ᱦᱟᱛᱟᱣᱫᱟ ᱡᱟᱹᱱᱤᱡ᱾
ᱚ ᱟᱨ ᱛᱟᱦᱞᱮ ᱜᱚᱝᱠᱮ ᱨᱚᱦᱚᱭ ᱞᱟᱹᱜᱤᱫ ᱫᱚᱵᱤᱱ ᱢᱩᱱᱤᱥᱮᱜ ᱠᱚᱣᱟ ᱥᱮ ᱵᱟᱝᱜᱮ?
ᱨᱚᱦᱚᱭ ᱞᱟᱹᱜᱤᱫ ᱫᱚ ᱜᱚᱢᱠᱮ ᱢᱩᱱᱤᱥ ᱫᱚ ᱦᱳᱭ ᱠᱟᱱᱟ ᱯᱮᱭᱟ ᱜᱟᱱ᱾
ᱚ
ᱦᱳᱭ ᱟᱫᱚ ᱨᱚᱦᱚᱭ ᱛᱚ ᱦᱟᱸᱜ ᱩᱱᱟᱹᱜ ᱞᱚᱜᱚᱱ ᱛᱚ ᱦᱟᱸᱜ ᱛᱚ ᱱᱤᱡᱮ ᱛᱮᱫᱚ ᱵᱟᱢ ᱨᱚᱦᱚᱭ ᱫᱟᱲᱮᱜᱼᱟ ᱜᱚᱝᱠᱮ ᱟᱫᱚ
ᱫᱟᱲᱮᱭᱟᱜᱼᱟ ᱡᱟᱜᱮ ᱯᱮ ᱯᱩᱱ ᱦᱚᱲᱮᱢ ᱢᱩᱱᱤᱥ ᱞᱮᱠᱷᱟᱱ ᱡᱟᱜᱮ ᱜᱚᱲᱚ ᱥᱚᱯᱚᱦᱚᱜ ᱦᱚᱸ ᱧᱟᱢᱚᱜᱼᱟ᱾
ᱮᱠᱫᱚᱢ ᱜᱮ ᱟᱵᱤᱱ ᱡᱚᱛᱷᱟᱛ ᱵᱤᱱ ᱞᱟᱹᱭ ᱠᱟᱫᱟ ᱛᱟᱦᱞᱮ ᱜᱚᱝᱠᱮ ᱟᱵᱤᱱ ᱫᱚ ᱩᱸ ᱩᱱᱫᱚ ᱢᱟᱱᱮ ᱠᱩ ᱫᱚ ᱢᱟᱱᱮ ᱞᱟᱦᱟ ᱨᱮᱜᱮ ᱟᱵᱤᱱ ᱫᱚᱵᱤᱱ ᱠᱟᱹᱣᱰᱤ ᱵᱤᱱ ᱮᱢ ᱠᱟᱛᱮ ᱵᱤᱱ ᱞᱟᱹᱭ ᱫᱚᱦᱚᱣᱟᱜ ᱠᱚ ᱛᱟᱦᱮᱸᱜᱼᱟ ᱡᱮ ᱟᱵᱚ ᱫᱚ ᱦᱟᱸᱜ ᱢᱟᱱᱮ ᱟᱯᱮ ᱫᱚ ᱦᱟᱸᱜ ᱱᱚᱸᱰᱮ ᱤᱧ ᱞᱟᱦᱟ ᱨᱮᱜᱮ ᱯᱚᱭᱥᱟᱧ ᱮᱢᱟᱯᱮ ᱠᱟᱱᱟ ᱟᱯᱮ ᱫᱚ ᱱᱚᱸᱰᱮ ᱦᱟᱸᱜ ᱯᱮ ᱦᱤᱡᱩᱜᱼᱟ᱾ ᱮᱠᱫᱚᱢ ᱤᱧᱟᱹᱜ ᱤᱧᱟᱹᱜ ᱨᱮᱜᱮ ᱯᱮ ᱦᱤᱡᱩᱜᱼᱟ ᱮᱴᱟᱜ ᱥᱮᱫ ᱫᱚ ᱠᱟᱹᱢᱤ ᱫᱚ ᱟᱞᱚᱯᱮ ᱪᱟᱞᱟᱜᱼᱟ᱾
ᱵᱟᱝ ᱜᱚᱢᱠᱮ ᱚᱱᱟ ᱫᱚ ᱞᱟᱹᱭ ᱵᱟᱲᱟ ᱫᱚ ᱵᱟᱝ ᱦᱩᱭ ᱠᱟᱱᱟ ᱚᱱᱟ ᱫᱚ᱾ ᱚᱱᱟ ᱫᱚ ᱠᱟᱱᱟ ᱟᱞᱮ ᱫᱚ ᱟᱹᱞᱤᱧ ᱫᱚ ᱥᱩᱫᱷᱩ ᱞᱤᱧ ᱢᱮᱱ ᱠᱟᱜ ᱠᱚᱣᱟ ᱡᱮ ᱢᱮᱱᱛᱮ ᱡᱮ ᱱᱤᱱᱟᱹᱜ ᱛᱟᱹᱨᱤᱠᱷ ᱦᱤᱞᱟᱹᱜ ᱥᱮ ᱱᱤᱱᱟᱹᱜ ᱫᱤᱱ ᱦᱤᱞᱟᱹᱜ ᱱᱚᱣᱟ ᱵᱟᱨ ᱦᱤᱞᱟᱹᱜ ᱮᱸ ᱟᱸᱞᱤᱧᱟᱜ ᱠᱷᱮᱛ ᱨᱚᱦᱚᱭ ᱦᱩᱭᱩᱜᱼᱟ, ᱟᱫᱚ ᱚᱱᱠᱟᱞᱤᱧ ᱢᱮᱱ ᱠᱟᱜ ᱠᱚᱣᱟ ᱟᱫᱚ ᱟᱫᱚ ᱩᱱᱠᱩ ᱦᱚᱸᱠᱚ ᱦᱮᱸᱭ ᱠᱟᱫᱟ, ᱟᱫᱚ ᱟᱛᱩ ᱨᱮᱱ ᱜᱮᱛᱚ ᱜᱚᱝᱠᱮ ᱟᱫᱚ ᱩᱝᱠᱩ ᱫᱚ ᱮᱲᱮ ᱫᱚ ᱪᱮᱫᱟᱜ ᱠᱚ ᱮᱲᱮ ᱢᱮᱭᱟ ᱦᱮᱸ ᱥᱮ ᱵᱟᱝ?
ᱵᱟᱝ ᱨᱮᱦᱚᱸ ᱜᱚᱝᱠᱮ ᱮᱸ ᱟᱹᱛᱩ ᱨᱮᱱ ᱦᱚᱲ ᱛᱚ ᱩᱝᱠᱩ ᱫᱚ ᱢᱟᱱᱮ ᱟᱹᱰᱤ ᱮᱴᱟᱜ ᱮᱴᱟᱜ ᱨᱚᱠᱚᱢ ᱠᱚ ᱤᱭᱟᱹ ᱜᱮᱭᱟ ᱥᱮ᱾
ᱟᱫᱚ ᱜᱚᱝᱠᱮ ᱟᱠᱚᱣᱟᱜ ᱫᱚ ᱦᱩᱭ ᱠᱟᱱᱟ ᱡᱷᱚᱛᱚ ᱦᱚᱲᱟᱜ ᱜᱮ ᱟᱫᱚ ᱚᱱᱟ ᱠᱷᱟᱹᱛᱤᱨ ᱜᱮ ᱟᱫᱚ ᱟᱹᱞᱤᱧ ᱱᱚᱝᱠᱟᱞᱤᱧ ᱢᱮᱱ ᱠᱟᱜ ᱠᱚᱣᱟ ᱢᱟ ᱦᱩᱭ ᱠᱟᱱ ᱛᱟᱠᱚᱣᱟ ᱡᱚᱛᱚ ᱟᱠᱚ ᱠᱚᱣᱟᱜ ᱫᱚ ᱨᱚᱦᱚᱭ᱾ ᱢᱟᱱᱮ ᱵᱟᱝᱠᱷᱟᱱ ᱛᱚ ᱦᱟᱸᱜ ᱵᱟᱠᱚ ᱜᱚᱲᱚ ᱟᱱᱤᱡ ᱟᱛᱚ ᱡᱩᱫᱤ ᱨᱚᱦᱚᱭ ᱠᱚ ᱦᱟᱸᱜ ᱵᱟᱝ ᱦᱩᱭᱩᱜ ᱛᱟᱠᱚᱣᱟ ᱟᱫᱚ ᱠᱚ ᱞᱟᱹᱭᱟ ᱡᱮ ᱟᱞᱮᱭᱟᱜ ᱞᱮ ᱨᱚᱦᱚᱭ ᱮᱫᱟ᱾ ᱟᱫᱚ ᱚᱱᱟ ᱠᱷᱟᱹᱛᱤᱨ ᱡᱟᱦᱟᱸᱭ ᱠᱚᱣᱟᱜ ᱦᱩᱭ ᱟᱠᱟᱱᱟ ᱩᱱᱠᱩ ᱜᱮᱞᱤᱧ ᱧᱮᱞ ᱠᱟᱫ ᱠᱚᱣᱟ᱾
ᱚ ᱦᱮᱸ ᱮᱠᱫᱚᱢ ᱜᱚᱝᱠᱮ ᱱᱚᱜ-ᱱᱚᱣᱟ ᱦᱚᱸ ᱟᱹᱰᱤ ᱟᱹᱵᱤᱱ ᱵᱮᱥ ᱵᱤᱱ ᱠᱟᱹᱢᱤ ᱠᱮᱫᱟ ᱵᱟᱝᱠᱷᱟᱱ ᱫᱚᱼᱼ ᱚᱱᱠᱟ ᱡᱟᱦᱟᱸᱭ ᱠᱚᱣᱟᱜ ᱢᱟᱱᱮ ᱪᱟᱥᱵᱟᱥ ᱞᱟᱹᱜᱤᱫ ᱵᱟᱹᱱᱩᱜ-ᱟᱼᱼ ᱩᱱᱠᱩ ᱨᱮᱦᱚᱸ ᱟᱵᱤᱱ ᱡᱩᱫᱤᱢ ᱢᱮᱛᱟ ᱠᱚ ᱠᱮᱭᱟ ᱢᱟᱱᱮ ᱩᱱᱠᱩ ᱦᱚᱸᱠᱚ ᱠᱚᱨᱟᱣ ᱠᱟᱜ ᱜᱮᱭᱟ ᱦᱟᱸᱜ᱾
ᱦᱮᱸ ᱦᱮᱸ ᱟᱨ ᱡᱟᱦᱟᱸᱭ ᱡᱩᱫᱤᱼᱼ ᱢᱮᱱᱟᱜ ᱛᱟᱠᱚ ᱜᱮᱭᱟ ᱠᱷᱮᱛ ᱠᱚ ᱥᱮ ᱡᱮ ᱨᱚᱦᱚᱭ ᱠᱚ ᱵᱟᱠᱤ ᱢᱮᱱᱟᱜ ᱛᱟᱠᱚᱣᱟ ᱟᱫᱚ ᱜᱚᱝᱠᱮ ᱩᱱᱠᱩ ᱫᱚᱠᱚ ᱠᱟᱛ ᱠᱟᱛᱷᱟᱣ ᱟᱢᱟ ᱡᱮ ᱦᱮᱸ ᱦᱩᱸᱣᱟᱜ ᱢᱮᱭᱟ ᱠᱚ ᱟᱫᱚ ᱯᱚᱨᱮ ᱛᱮᱫᱚ ᱜᱚᱢᱠᱮ ᱠᱚ ᱞᱟᱹᱭ ᱠᱮᱫᱟ ᱡᱮ ᱡᱮ ᱵᱟᱝ ᱵᱟᱞᱮ ᱤᱭᱟᱹᱭᱟ ᱦᱮᱸ ᱥᱮ᱾
ᱟᱪᱪᱷᱟ ᱟᱪᱪᱷᱟ ᱟᱪᱪᱷᱟ ᱵᱩᱡᱷᱟᱹᱣ ᱠᱮᱫᱟᱤᱧ᱾
ᱚᱱᱠᱟᱱ ᱵᱮᱯᱟᱨ᱾
ᱦᱩᱸ᱾
ᱛᱟᱞᱦᱮ ᱜᱚᱢᱠᱮ ᱟᱹᱵᱤᱱ ᱜᱮ ᱛᱟᱞᱦᱮ ᱵᱤᱱ ᱟᱵᱤᱱ ᱫᱚ ᱟᱹᱰᱤ ᱞᱚᱜᱚᱱ ᱠᱟᱹᱢᱤ ᱠᱚᱵᱤᱱ ᱥᱟᱨᱟᱣ ᱠᱮᱫᱟ ᱛᱚ ᱦᱮᱸᱥᱮ?
ᱦᱩᱸ ᱜᱚᱝᱠᱮ ᱟᱫᱚ ᱟᱹᱰᱤ ᱞᱟᱦᱟ ᱠᱷᱚᱱᱜᱮ ᱟᱹᱞᱤᱧ ᱫᱚ ᱫᱟᱜ ᱠᱟᱜ ᱞᱤᱧᱟᱹ ᱥᱮ ᱛᱟᱞᱦᱮ ᱵᱷᱤᱛᱟᱹ ᱢᱟᱜ ᱠᱚᱦᱚᱸ ᱚᱱᱟ ᱠᱚᱦᱚᱸ ᱦᱚᱲᱞᱤᱧ ᱢᱮᱛᱟᱜ ᱠᱚ ᱛᱮᱦᱮᱸᱜ-ᱟ ᱛᱚ ᱛᱚᱞᱟ ᱠᱚ ᱜᱮᱢᱮᱨ ᱦᱚᱸ ᱢᱟᱱᱮ ᱥᱟᱱᱟᱢᱟᱜ ᱨᱮᱜᱮ ᱟᱞᱤᱧ ᱫᱚ ᱢᱟᱱᱮ ᱮᱴᱟᱜ ᱦᱚᱲ ᱜᱮᱞᱤᱧ ᱢᱮᱱ ᱫᱚᱦᱚ ᱟᱠᱟᱜ ᱠᱚᱣᱟ ᱟᱫᱚ ᱟᱞᱤᱧ ᱛᱮᱫᱚ ᱚᱱᱠᱟ ᱫᱚ ᱪᱮᱫ ᱦᱚᱸ ᱢᱟᱱᱮ ᱵᱟᱝᱞᱤᱧ ᱠᱟᱢᱤ ᱟᱠᱟᱫᱟ ᱟᱹᱞᱤᱧ ᱛᱮᱫᱚ ᱦᱟᱸᱜ᱾
ᱚ ᱦᱮᱸᱛᱚ ᱛᱟᱞᱦᱮ ᱜᱚᱢᱠᱮ ᱟᱫᱚ ᱵᱮᱥᱤᱨ ᱵᱷᱟᱜᱽ ᱜᱮ ᱮ ᱠᱟᱢ ᱢᱩᱱᱤᱥ ᱵᱤᱱ ᱞᱟᱜᱟᱣ ᱠᱚᱜᱮᱭᱟ ᱦᱮ ᱥᱮ? ᱟᱸᱡᱚᱢ ᱫᱟᱵᱮᱱ ᱜᱚᱢᱠᱮ ᱥᱮ ᱵᱟᱵᱤᱱ ᱞᱟᱜᱟᱣ ᱠᱚᱣᱟ?
ᱟᱫᱚ ᱜᱚᱝᱠᱮ ᱟᱫᱚ ᱡᱟᱦᱟᱸ ᱫᱚ ᱦᱩᱭᱩᱜ ᱠᱟᱱᱟ ᱟᱵᱤᱱ ᱡᱟᱦᱟᱸ ᱠᱟᱛᱷᱟ ᱵᱤᱱ ᱞᱟᱹᱭ ᱠᱮᱫᱟ ᱚᱱᱟ ᱦᱚᱸ ᱴᱷᱤᱠᱜᱮᱭᱟ ᱦᱮᱸᱥᱮ ᱾
ᱦᱩᱸ᱾
ᱟᱨ ᱟᱞᱤᱧᱟᱜ ᱞᱟᱹᱭ ᱛᱮᱫᱚ ᱢᱟᱱᱮ ᱟᱵᱤᱱ ᱱᱮᱥ ᱟᱨ ᱠᱷᱮᱛ ᱫᱚ ᱛᱤᱱᱟᱹᱜ ᱥᱳᱨ ᱥᱳᱨ ᱥᱮ ᱥᱟᱸᱜᱤᱧ ᱥᱟᱸᱜᱤᱧ ᱢᱮᱱᱟᱜ ᱛᱟᱵᱤᱱᱟ ᱦᱟᱸᱜ?
ᱟᱞᱤᱧ ᱫᱚ ᱜᱚᱢᱠᱮ ᱵᱤᱥᱤ ᱥᱳᱨ ᱫᱚ ᱵᱟᱹᱱᱩᱜ ᱛᱟᱞᱤᱧᱟ ᱥᱟᱸᱜᱤᱧ ᱥᱟᱸᱜᱤᱧ ᱠᱚᱨᱮ ᱜᱮ ᱠᱷᱮᱛ ᱠᱚᱫᱚ ᱢᱮᱱᱟᱜ-ᱟ᱾ ᱦᱮᱸ ᱵᱩᱡᱽ ᱫᱟᱵᱮᱱ ᱜᱚᱝᱠᱮ ᱚᱱᱠᱟᱱ ᱵᱮᱯᱟᱨ ᱾